ᱦᱟᱸᱦ ᱟᱸ ᱜᱚᱝᱠᱮ ᱛᱟᱦᱚᱞᱮ ᱢᱮᱱ-ᱮᱜᱟ ᱞᱤᱧ ᱱᱟᱯᱟᱭ ᱵᱟᱲᱟ ᱜᱮᱭᱟᱵᱮᱱ ᱥᱮ?
ᱦᱮᱸᱜ ᱮᱸ ᱱᱟᱯᱟᱭ ᱜᱮ᱾
ᱟᱪᱪᱷᱟ-ᱟᱪᱪᱷᱟᱼᱼ
ᱟᱢ ᱜᱮ ᱪᱮᱫ ᱞᱮᱠᱟ ᱢᱮᱱᱟᱢᱟ?
ᱦᱮᱸ ᱜᱚᱝᱠᱮ ᱟᱹᱞᱤᱧ ᱦᱚᱸ ᱱᱟᱯᱟᱭ ᱜᱮ ᱥᱟᱸᱣᱛᱮ ᱥᱟᱱᱟᱢ ᱚᱲᱟᱜ ᱦᱚᱲ ᱱᱟᱯᱟᱭ ᱜᱮ ᱢᱮᱱᱟᱜ ᱟᱠᱟᱫ ᱞᱮᱭᱟ᱾ ᱟᱨᱼᱮᱼᱼ ᱟᱸᱥᱚᱜ ᱟᱹᱞᱤᱧ ᱡᱮ ᱵᱟᱝ ᱥᱟᱱᱟᱢ ᱢᱟᱹᱱᱢᱤ ᱜᱮ ᱱᱟᱹᱭ ᱜᱮ ᱱᱟᱯᱟᱭ ᱜᱮᱵᱚᱱ ᱛᱟᱦᱮᱸᱱ ᱢᱟ᱾
ᱦᱮᱸ ᱚᱱᱟ ᱢᱟ ᱱᱟᱜ ᱦᱮᱸ ᱱᱤᱭᱟᱹ ᱜᱮ ᱫᱚᱨᱠᱟᱨ ᱠᱟᱱ ᱛᱟᱵᱚᱱᱟ᱾
ᱦᱚᱭᱼᱼ
ᱡᱷᱚᱛᱚ ᱦᱚᱲ ᱢᱤᱫ ᱛᱮᱵᱚᱱ ᱛᱟᱦᱮᱸᱱᱟ ᱢᱚᱸᱡᱽ ᱜᱮ᱾
ᱦᱮᱸ ᱜᱚᱝ ᱦᱮᱸ ᱜᱚᱝᱠᱮ ᱢᱮᱱᱫᱚ ᱱᱷᱟᱸᱜ ᱱᱚᱜᱼᱚᱭ ᱟᱵᱚ ᱡᱟᱦᱟᱸᱼᱼ ᱟᱥᱟᱲ ᱵᱚᱸᱜᱟ ᱨᱮᱭᱟᱜ ᱠᱟᱹᱢᱤ ᱠᱟᱹᱥᱱᱤ ᱢᱮᱱᱫᱚ ᱚᱱᱟ ᱢᱤᱫ ᱵᱤᱛᱟᱹ ᱞᱟᱡ ᱞᱟᱹᱜᱤᱫ ᱛᱮᱼᱼ ᱟᱹᱰᱤ ᱡᱟᱹᱥᱛᱤ ᱜᱮ ᱱᱷᱟᱸᱜ ᱥᱟᱱᱟᱢ ᱥᱟᱱᱛᱟᱲ ᱦᱚᱯᱚᱱ ᱵᱚᱱ ᱠᱟᱹᱢᱤ ᱠᱟᱹᱥᱱᱤᱭᱟ ᱟᱫᱚ ᱜᱚᱢᱠᱮ ᱚᱱᱟ ᱠᱚ ᱱᱷᱟᱸᱜ ᱛᱤᱱᱟᱹᱜ ᱥᱟᱺᱜᱤᱧ ᱟᱠᱟᱫ ᱜᱮᱭᱟ ᱯᱮ?
ᱟᱞᱮ ᱥᱮᱱ ᱫᱚ ᱱᱮᱥ ᱫᱚᱞᱮ ᱛᱟᱭᱚᱢ ᱱᱮᱥ ᱫᱚᱞᱮ ᱛᱟᱭᱚᱢ ᱟᱠᱟᱱᱟ᱾
ᱟᱪᱪᱷᱟ-ᱟᱪᱪᱷᱟᱼᱼ
ᱥᱮᱨᱢᱟᱜ ᱮ ᱥᱮᱨᱢᱟ ᱡᱟᱹᱲᱤ ᱵᱮᱜᱚᱨ ᱛᱮ,
ᱦᱮᱸ ᱜᱚᱝᱠᱮ ᱢᱮᱱ ᱞᱮᱠᱷᱟᱱ ᱫᱚ ᱱᱷᱟᱜ ᱟᱞᱮ ᱫᱤᱥᱚᱢ ᱦᱚᱸ ᱚᱱᱠᱟᱜᱮ ᱥᱮᱨᱢᱟ ᱡᱟᱹᱲᱤ ᱵᱟᱝᱛᱮ ᱱᱟᱦᱟᱜ ᱪᱟᱥᱚᱜ ᱫᱚ ᱟᱹᱣᱨᱤ ᱞᱮ ᱮᱛᱚᱦᱚᱵᱚᱜ-ᱟ᱾
ᱟᱸ ᱢᱮᱱᱫᱚᱼᱼ
ᱚᱱᱟ ᱠᱟᱹᱴᱤᱡ ᱢᱟᱪᱷᱟ ᱡᱟᱹᱲᱤ ᱜᱚᱫ ᱫᱟ ᱚᱱᱟ ᱠᱚ ᱱᱟᱸᱜ ᱵᱤᱨ ᱵᱩᱨᱩ ᱨᱮᱱᱟᱜ ᱡᱟᱦᱟᱸ ᱛᱤᱱᱟᱹᱜ ᱫᱟᱜ ᱠᱚ ᱞᱤᱜᱤ ᱟᱬᱜᱚ ᱵᱟᱲᱟ ᱟᱠᱟᱱ ᱚᱱᱮ ᱚᱱᱟᱼᱼ ᱠᱚ ᱱᱷᱟᱸᱜ ᱢᱤᱫ ᱵᱟᱨ ᱠᱷᱮᱛ ᱨᱮᱫᱚ ᱱᱷᱟᱸᱜᱼᱼ ᱮᱸ ᱢᱮᱱᱫᱚ ᱛᱤᱸᱜᱩ ᱡᱟᱣᱨᱟ ᱟᱠᱟᱱ ᱚᱱᱟ ᱠᱚᱫᱚ ᱠᱚ ᱥᱤ ᱞᱚᱴᱚᱢ ᱠᱟᱛᱮᱜ ᱱᱷᱟᱸᱜ ᱠᱚ ᱨᱚᱦᱚᱭ-ᱮᱜᱟ᱾
ᱟᱨ ᱟᱹᱰᱼᱼ ᱟᱹᱰᱤ ᱟᱭᱢᱟ ᱜᱮ ᱱᱷᱟᱸᱜ ᱟᱹᱣᱨᱤ ᱜᱮ ᱮᱦᱚᱵ ᱮᱛᱚᱦᱚᱵ ᱦᱩᱭᱩᱜ-ᱟ, ᱢᱮᱱᱫᱚ ᱱᱚᱜ-ᱚᱭ ᱡᱮᱢᱚᱱ ᱱᱤᱛᱚᱜ ᱱᱟᱦᱟᱸᱜᱼᱼ ᱯᱷᱟᱸᱠᱟ ᱯᱷᱟᱸᱠᱟ ᱧᱮᱞᱚᱜ ᱠᱟᱱᱟ ᱮᱱᱛᱮ ᱨᱮᱦᱚᱸ ᱦᱟᱸᱜ ᱢᱤᱫ ᱵᱟᱨ ᱴᱷᱚᱯᱼᱼ ᱠᱚ ᱡᱟᱹᱲᱤᱜ ᱠᱟᱱᱟ ᱢᱮᱱᱠᱷᱟᱱ ᱚᱱᱠᱟ ᱢᱟᱪᱷᱟ ᱫᱚ ᱵᱟᱭ ᱡᱟᱹᱲᱤᱭᱮᱜ-ᱟ᱾
ᱟᱞᱮ ᱥᱮᱱᱢᱟ ᱛᱮᱦᱤᱧ ᱢᱟ ᱱᱤᱛᱚᱝ ᱦᱚᱸ ᱟᱹᱰᱤ ᱡᱳᱨᱛᱮᱭ ᱥᱤᱛᱩᱝ ᱠᱟᱫᱟ᱾
ᱦᱳᱭ ᱜᱚᱝᱠᱮ ᱚᱱᱠᱟᱜᱮ ᱥᱤᱛᱩᱝ ᱦᱚᱸᱭ ᱥᱤᱛᱩᱝ ᱞᱮᱜ-ᱟ ᱡᱟᱠ ᱜᱮ ᱱᱤᱛᱚᱜ ᱠᱟᱹᱴᱤᱡ ᱱᱷᱟᱜ ᱚᱱᱠᱟ ᱨᱮᱭᱟᱲ ᱫᱷᱟᱨᱟ ᱵᱩᱡᱷᱟᱹᱜᱼᱼ ᱠᱟᱱᱟ ᱢᱮᱱᱠᱷᱟᱱ ᱫᱟᱜ ᱫᱚ ᱱᱷᱟᱜ ᱵᱟᱭ ᱡᱚᱨᱚᱜ ᱠᱟᱱᱟ ᱦᱳᱭᱛᱚ ᱢᱤᱫ-ᱵᱟᱨ ᱴᱷᱚᱯ ᱡᱚᱨᱚᱜ ᱠᱟᱱᱟ,
ᱦᱮᱸ ᱟᱫᱚ ᱜᱚᱝᱠᱮ ᱡᱟᱠ ᱜᱮ ᱟᱵᱚᱣᱟᱜ ᱟᱸᱥ ᱥᱮ ᱢᱤᱫᱴᱤᱡ ᱠᱩᱠᱢᱩ ᱢᱮᱱᱟᱜ-ᱟ ᱥᱮ ᱥᱮᱫᱟᱭ ᱠᱷᱚᱱᱟᱜ ᱟᱥᱼᱼ ᱚᱠᱟ ᱵᱷᱚᱨᱥᱟ ᱢᱮᱱᱟᱜ ᱛᱟᱵᱚᱱᱟ ᱡᱮ ᱵᱟᱝ ᱟᱵᱚᱣᱟᱜᱼᱼ ᱟᱸᱦ ᱪᱟᱸᱫᱳ ᱵᱚᱸᱜᱟ ᱴᱷᱮᱱ ᱢᱤᱫᱴᱤᱡ ᱟᱸᱥ ᱥᱮ ᱢᱤᱫᱴᱤᱡ ᱱᱮᱦᱚᱨ ᱛᱟᱦᱮᱸᱱ ᱛᱟᱵᱚᱱᱟ ᱡᱮ ᱵᱟᱝᱼᱼ ᱫᱟᱜ ᱟᱵᱚᱱ ᱜᱮᱭᱟᱭ, ᱟᱨ ᱱᱤᱦᱟᱹᱛᱤ ᱟᱵᱚᱣᱟᱜ ᱨᱟᱜ-ᱨᱚᱫᱚᱱ ᱟᱸᱡᱚᱢ ᱞᱮᱠᱷᱟᱱ ᱢᱤᱫ-ᱫᱤᱱ ᱵᱟᱝ ᱢᱤᱫ-ᱫᱤᱱ ᱫᱚ ᱟᱭᱟᱜ ᱢᱮᱫ ᱫᱟᱜ ᱦᱚᱸ ᱡᱚᱨᱚᱜ ᱛᱟᱭ ᱜᱮᱭᱟ, ᱥᱮ ᱪᱮᱫ ᱵᱮᱱ ᱞᱟᱹᱭᱟᱼᱼ
ᱦᱮᱸ-ᱦᱮᱸ-ᱦᱮᱸ ᱱᱚᱸᱰᱮ ᱱᱤᱛ ᱜᱤᱧ ᱧᱮᱞ ᱠᱮᱫ ᱛᱟᱵᱚᱱᱟ ᱦᱮᱸ ᱡᱮ ᱡᱷᱚᱛᱚ ᱦᱚᱲ ᱜᱤᱧ ᱧᱮᱞᱮᱫᱼᱼ ᱩᱸ ᱡᱷᱚᱛᱚ ᱦᱚᱲ ᱜᱮ ᱟᱵᱚᱣᱟᱜ ᱟᱨᱠᱤ ᱡᱟᱦᱟᱸ ᱛᱤᱱᱟᱹᱜ ᱥᱟᱱᱛᱟᱲ ᱜᱤᱧ ᱧᱮᱞᱮᱫ ᱠᱚᱣᱟ ᱡᱟᱦᱟᱸ ᱛᱤᱱᱟᱹᱜ ᱢᱚᱨᱚᱠᱼᱼ ᱠᱟᱱ ᱜᱮᱭᱟ ᱡᱚᱛᱚ ᱦᱚᱲ‌ ᱜᱮ ᱠᱷᱟᱹᱞᱤᱼᱼ ᱢᱟᱱᱮ ᱪᱟᱥ ᱪᱮᱛᱟᱱ ᱨᱮ ᱱᱤᱨᱵᱷᱚᱨ ᱠᱟᱛᱮᱜ ᱢᱮᱱᱟᱜ ᱠᱟᱜ ᱵᱚᱱᱟ᱾
ᱦᱳᱭ ᱜᱚᱝᱠᱮ᱾
ᱟᱫᱚ ᱚᱱᱟ ᱵᱚᱞᱮ ᱪᱮᱫᱟᱜ ᱵᱚᱞᱮ ᱚᱱᱟ ᱤᱧᱫᱚᱩᱧ ᱢᱮᱱ ᱚᱪᱚᱭᱮᱫᱟ ᱟᱨᱠᱤ? ᱡᱮ ᱥᱩᱫᱩ ᱪᱟᱥ ᱮᱴᱟᱜ ᱠᱟᱹᱢᱤ ᱠᱟᱹᱥᱱᱤ ᱢᱮᱱᱟᱜ ᱛᱟᱵᱚᱱᱟ ᱚᱱᱟ ᱪᱮᱫᱟᱜ ᱵᱟᱠᱚ ᱢᱮᱱᱮᱫᱼᱟ ᱚᱠᱚᱭ ᱦᱚᱸ᱾
ᱦᱳᱭ ᱜᱚᱝᱠᱮ ᱟᱫᱚ ᱡᱟᱠᱜᱮ ᱦᱳᱭᱛᱳ ᱱᱤᱭᱟᱹ ᱫᱚ ᱱᱟᱦᱟᱜ ᱱᱤᱛᱚᱜ ᱟᱜ ᱠᱟᱹᱢᱤ ᱦᱚᱨᱟ ᱠᱟᱱᱛᱮ ᱚᱱᱟ ᱠᱟᱹᱴᱤᱡ ᱞᱟᱝ ᱠᱟᱹᱴᱤᱡ ᱢᱟᱪᱷᱟ ᱞᱟᱝ ᱨᱚᱯᱚᱲᱮᱱᱟ ᱦᱮᱸ ᱥᱮ ᱟᱫᱚ ᱡᱟᱠ ᱤ ᱚᱱᱟ ᱫᱚ ᱱᱟᱦᱜ ᱟᱹᱰᱤ ᱟᱭᱢᱟ ᱜᱮᱞᱟᱝ ᱨᱚᱯᱚᱲᱮᱱᱟ ᱢᱮᱱᱫᱚ ᱱᱚᱣᱟ ᱮᱯ ᱨᱮᱱ ᱢᱟᱨᱟᱝ ᱵᱚᱦᱚᱜ ᱠᱚ ᱡᱟᱦᱟᱸ ᱩᱰᱟᱹᱝ ᱴᱟᱭᱤᱢ ᱠᱚ ᱮᱢ ᱟᱠᱟᱱ ᱚᱱᱟ ᱩᱰᱟᱹᱝ ᱴᱟᱭᱤᱢ ᱛᱟᱞᱟ ᱨᱮ ᱱᱟᱦᱟᱜ ᱢᱤᱫᱴᱤᱡ ᱥᱟᱠᱟᱢ ᱵᱟᱨᱮ ᱛᱮ ᱱᱤᱦᱟᱹᱛᱤ ᱞᱟᱝ ᱨᱚᱯᱚᱲᱟ ᱥᱮ ᱪᱮᱫ ᱵᱮᱱ ᱞᱟᱹᱭᱟ᱾
ᱦᱮᱸ ᱦᱮᱸ ᱦᱮᱸ ᱚᱱᱟᱜᱮ ᱱᱟᱯᱟᱭᱚᱜᱼᱟ᱾
ᱦᱮᱸ ᱟᱫᱚ ᱚᱱᱟ ᱜᱮ ᱡᱩᱫᱤ ᱟᱵᱮᱱ ᱴᱷᱮᱱ ᱨᱮᱫᱫ ᱟᱠᱟᱫ ᱥᱮ ᱨᱮᱵᱮᱫ ᱟᱠᱟᱫ ᱡᱩᱫᱤ ᱢᱮᱱᱟᱜ ᱠᱷᱟᱱ ᱱᱤᱦᱟᱹᱛᱤ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱟᱹᱰᱤ ᱜᱮ ᱱᱟᱯᱟᱭ ᱱᱟᱯᱟᱭ ᱠᱚᱜᱼᱟ
ᱟᱹᱞᱤᱧ ᱡᱮ ᱞᱟᱹᱭᱮᱫ ᱠᱟᱱ ᱛᱟᱦᱮᱸᱱᱟ ᱡᱮ ᱟᱵᱚ ᱪᱮᱫᱠᱟ ᱛᱮ ᱟᱨᱠᱤ ᱢᱟᱱᱮ ᱢᱤᱫ ᱴᱮᱱ ᱩᱢᱩᱞ ᱨᱮ ᱛᱟᱦᱮᱸ ᱠᱟᱛᱮᱫ ᱪᱮᱫᱠᱟ ᱛᱮᱵᱚᱱ ᱠᱟᱹᱢᱤ ᱠᱟᱹᱥᱱᱤ ᱫᱟᱲᱮ ᱞᱮᱠᱷᱟᱱ ᱟᱵᱚᱱ ᱨᱳᱡᱽᱜᱟᱨ ᱠᱟᱛᱮ ᱵᱚᱱ ᱟᱹᱜᱩ ᱫᱟᱲᱮᱭᱟᱜᱼᱟ ᱠᱩᱲᱟᱹᱭ ᱛᱟᱞᱮ ᱚᱱᱠᱟᱱᱟᱜ ᱵᱚᱱ ᱠᱟᱹᱢᱤ ᱞᱮᱠᱷᱟᱱ ᱫᱚ ᱵᱟᱝ ᱱᱟᱯᱟᱭ ᱠᱚᱜᱼᱟ᱾
ᱦᱮᱸ ᱜᱚᱝᱠᱮ ᱱᱟᱯᱟᱭᱼᱚᱜ ᱜᱮᱭᱟ᱾
ᱟᱹᱰᱤ ᱜᱟᱱ ᱜᱮᱛᱚ ᱚᱱᱠᱟᱱᱟᱜ ᱢᱮᱱᱟᱜ ᱟᱠᱟᱫ ᱛᱟᱵᱚᱱᱟ ᱵᱟᱹᱱᱩᱜ ᱛᱟᱵᱚᱱᱟ᱾
ᱦᱳᱭ ᱢᱮᱱᱟᱜ ᱜᱮᱭᱟ᱾
ᱪᱟᱥ ᱨᱮᱜᱮ ᱵᱚᱱ ᱛᱟᱦᱮᱱ ᱠᱟᱱᱟ ᱱᱤᱭᱟᱹ ᱫᱚ ᱪᱟᱥ ᱨᱮᱫᱚ ᱛᱟᱦᱮᱸ ᱫᱚ ᱫᱚᱨᱠᱟᱨ ᱢᱮᱱᱠᱷᱟᱱ ᱤᱱᱟᱹᱜ ᱫᱚ ᱛᱟᱦᱮᱸ ᱞᱮᱱᱠᱷᱟᱱ ᱫᱚ ᱵᱟᱝ ᱜᱟᱱᱚᱜᱼᱟ᱾ ᱥᱮᱫᱟᱭ ᱦᱟᱯᱲᱟᱢ ᱵᱤᱫᱟᱹᱞ ᱠᱷᱚᱱ ᱢᱮᱱᱟᱜ ᱟᱠᱟᱫ ᱵᱚᱱᱟ ᱪᱟᱥ ᱠᱟᱹᱢᱤᱨᱮ ᱞᱟᱜᱟᱣ ᱟᱫᱚ ᱠᱟᱹᱴᱤᱡ ᱚᱱᱟ ᱠᱷᱚᱱ ᱫᱚ ᱠᱟᱹᱴᱤᱡ ᱵᱚᱱ᱾ ᱥᱟᱦᱟ ᱦᱮᱡ ᱞᱮᱱᱠᱷᱟᱱ ᱫᱚ ᱛᱷᱚᱲᱟ ᱛᱷᱚᱲᱟ ᱛᱮ ᱱᱟᱯᱟᱭ ᱠᱚᱜᱼᱟ᱾
ᱦᱮᱸ ᱜᱚᱝᱠᱮ ᱢᱮᱱᱫᱚ ᱱᱮᱛᱟ ᱫᱚ ᱱᱮᱛᱟᱨ ᱱᱟᱦᱟᱜ ᱡᱩᱜᱽ ᱨᱮᱫᱚ ᱦᱟᱸᱜ ᱟᱭᱢᱟ ᱟᱭᱢᱟ ᱚᱱᱠᱟᱱᱟᱜ ᱯᱷᱮᱥᱮᱞᱤᱴᱤ ᱥᱮ ᱥᱩ ᱥᱩᱵᱤᱫᱟ ᱢᱮᱱᱟᱜᱼᱟ ᱦᱮᱸ ᱟᱨ ᱥᱮᱫᱟᱭ ᱦᱟᱯ ᱦᱟᱯᱲᱟᱢ ᱠᱚ ᱡᱩᱜᱽ ᱨᱮ ᱥᱮ ᱩᱱᱠᱩᱣᱟᱜ ᱩᱢᱮᱨ ᱨᱮᱫᱚ ᱱᱟᱦᱟᱜ ᱚᱱᱠᱟᱱᱟᱜ ᱥᱩ ᱥᱩᱵᱤᱫᱟ ᱵᱟᱝ ᱛᱟᱦᱮᱸ ᱠᱟᱱᱛᱮ ᱱᱤᱦᱟᱹᱛ ᱱᱚᱣᱟ ᱡᱟᱭᱜᱟ ᱡᱩᱢᱤ ᱠᱚ ᱠᱩᱰᱤ ᱯᱟᱹᱥᱱᱤ ᱛᱮᱞᱟ ᱥᱚᱢᱟᱱ ᱠᱟᱛᱮᱫ᱾ ᱠᱚ ᱞᱮᱠᱟᱛᱮ ᱟᱵᱚ ᱠᱚ ᱫᱚᱦᱚ ᱟᱠᱟᱫ ᱵᱚᱱᱟ ᱟᱹᱰᱤ ᱢᱟᱨᱟᱝ ᱠᱟᱛᱷᱟ ᱠᱟᱱᱟ ᱥᱮ ᱩᱱ ᱦᱚᱸᱚ ᱟᱹᱰᱤ ᱟᱭᱢᱟ ᱥᱟᱨᱦᱟᱣ ᱞᱤᱧ ᱮᱢᱟ ᱠᱚᱣᱟ᱾
ᱦᱮᱸ ᱪᱮᱫᱟᱜ ᱵᱟᱝ ᱮᱢᱜᱮ ᱩᱱᱠᱩ ᱫᱚᱨᱠᱟᱨ ᱠᱟᱱ ᱜᱮᱭᱟ ᱢᱚᱱ ᱫᱚ᱾
ᱟᱨ ᱡᱟᱠ ᱜᱮ ᱦᱳᱭ ᱛᱳ ᱩᱱᱠᱩ ᱢᱟ ᱟᱹᱰᱤ ᱟᱭᱢᱟ ᱜᱮ ᱦᱟᱸᱜ ᱠᱚ ᱢᱮᱱ ᱫᱚ ᱠᱩᱨᱩᱢᱩᱴᱩ ᱥᱮ ᱚᱱᱠᱟᱱᱟᱜ ᱠᱚ ᱫᱚᱦᱚ ᱦᱚᱴᱚ ᱟᱠᱟᱜ ᱵᱚᱱᱟ ᱟᱵᱚᱣᱟᱜ ᱟᱹᱥᱩᱞᱚᱜ ᱞᱮᱠᱟ ᱢᱮᱱᱠᱷᱟᱱ ᱩᱱᱠᱩᱣᱟᱜ ᱚᱱᱟ ᱟᱹᱥᱩᱞ ᱢᱟ ᱢᱮᱱᱟᱜ ᱜᱮᱭᱟ ᱢᱮᱱᱠᱷᱟᱱ ᱚᱱᱟ ᱛᱟᱞᱟᱛᱮ ᱟᱵᱚ ᱡᱩᱫᱤ ᱮᱴᱟᱜ ᱢᱤᱫᱴᱤᱡ ᱩᱱ ᱠᱚ ᱛᱟᱦᱮᱱ ᱛᱟᱵᱚᱱᱟ ᱢᱮᱱᱫᱚ ᱢᱤᱫᱴᱤᱡ ᱪᱮᱛᱟᱱ ᱢᱚᱦᱚᱞ ᱨᱮ ᱨᱟᱠᱟᱵ ᱞᱟᱹᱜᱤᱫ ᱚᱱᱠᱟ ᱡᱩᱫᱤ ᱵᱚᱱ ᱠᱩᱨᱩᱢᱩᱴᱩᱭᱟ ᱱᱤᱦᱟᱹᱛᱤ ᱟᱹᱰᱤ ᱱᱟᱯᱟᱭ ᱠᱚᱜᱼᱟ ᱥᱮ ᱪᱮᱫ ᱵᱤᱱ ᱞᱟᱹᱭᱟ᱾
ᱦᱮᱸ ᱤᱧ ᱫᱩᱧ ᱢᱮᱱᱟᱫᱟ ᱡᱮ ᱟᱵᱚᱣᱟᱜ ᱪᱟᱥ ᱠᱟᱹᱢᱤ ᱢᱮᱱᱟᱜᱼᱟ ᱴᱷᱤᱠ ᱜᱮᱭᱟ ᱚᱱᱟ ᱫᱚ ᱟᱵᱚ ᱫᱚ ᱠᱟᱹᱢᱤ ᱦᱚᱪᱚ ᱠᱚᱣᱟ ᱵᱚᱱ ᱚᱱᱟ ᱫᱚ ᱟᱨᱠᱤ ᱦᱮᱸ ᱚᱸᱰᱮ ᱫᱚ ᱟᱵᱚ ᱱᱤᱡᱮ ᱛᱮ ᱚᱱᱟ ᱛᱮᱫᱚ ᱵᱟᱵᱚᱱ ᱠᱷᱟᱴᱟᱜ ᱢᱟ ᱚᱱᱟ ᱤᱧᱫᱚᱧ ᱢᱮᱱ ᱚᱪᱚᱭᱮᱭᱟ᱾
ᱦᱳᱭ ᱜᱚᱝᱠᱮ ᱢᱮᱱ ᱫᱚ ᱱᱟᱦᱟᱜ ᱟᱦ ᱢᱮᱱᱫᱟ ᱟᱵᱚᱣᱟᱜ ᱱᱤᱛᱚᱜ ᱡᱟᱦᱟᱸ ᱛᱤᱱᱟᱹᱜ ᱥᱟᱱᱛᱟᱲ ᱵᱚᱭᱦᱟ ᱠᱚ ᱢᱮᱱᱟᱜ ᱠᱚᱣᱟ ᱱᱤᱛᱚᱜ ᱡᱮᱢᱚᱱ ᱚᱱᱠᱟ ᱥᱟᱱᱛᱟᱲᱤ ᱛᱮ ᱮᱸ ᱚᱞᱚᱜ ᱯᱟᱲᱦᱟᱣ ᱚᱱᱠᱟᱱᱟᱜ ᱩᱰᱩᱠ ᱟᱠᱟᱱᱟ ᱦᱮᱸ ᱥᱮ ᱦᱭᱛᱳ ᱢᱟᱲᱟᱝ ᱫᱚ ᱦᱳᱭᱛᱚ ᱚᱱᱠᱟᱱᱟᱜ ᱟᱵᱚᱣᱟᱜ ᱪᱤᱠᱤ ᱵᱷᱟᱥᱟ ᱫᱚ ᱱᱟᱦᱟᱜ ᱵᱟᱵᱚᱱ ᱚᱞ ᱵᱟᱲᱟᱭᱮᱫ ᱛᱟᱦᱮᱱᱟ ᱥᱮ ᱟᱵᱚ ᱠᱚᱫᱚ ᱱᱟᱦᱟᱜ ᱩᱱᱟᱹ ᱮᱠᱴ ᱵᱟᱰᱟᱭ ᱵᱟᱝ ᱛᱟᱦᱮᱸ ᱠᱟᱱᱟᱱᱟ ᱡᱟᱠ ᱱᱤᱛᱚᱜ ᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱢᱮᱱᱟᱜ ᱠᱚᱣᱟ ᱱᱤᱦᱟᱹᱛᱤ ᱱᱤᱭᱟᱹ ᱫᱚ ᱥᱮᱬᱟ ᱫᱚᱨᱠᱟᱨ ᱠᱟᱱ ᱛᱟᱠᱚᱣᱟ ᱱᱚᱣᱟ ᱚᱞ ᱯᱟᱲᱦᱟᱣ ᱠᱟᱛᱮᱫ ᱡᱩᱫᱤ ᱟᱠᱚᱛᱮ ᱪᱮᱛᱟᱱ ᱢᱚᱦᱚᱞ ᱥᱮᱱ ᱠᱚ ᱨᱟᱠᱟᱵ ᱫᱟᱲᱮᱭᱟᱜᱼᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱤᱫ ᱧᱩᱛᱩᱢ ᱨᱟᱠᱟᱵ ᱨᱮᱱᱟᱜ ᱥᱚᱢᱵᱷᱚᱵᱚᱱᱟ ᱛᱟᱦᱮᱱᱟ ᱥᱮ ᱪᱮᱫ ᱵᱤᱱ ᱞᱟᱹᱭᱟ
ᱦᱮᱸ ᱛᱟᱦᱮᱱᱟ ᱛᱟᱦᱮᱱ ᱛᱟᱵᱚᱱᱟ ᱤᱱᱟᱹ ᱥᱟᱶᱛᱮ ᱟᱵᱚᱣᱟᱜ ᱡᱚᱛᱚ ᱞᱮᱠᱱᱟᱜ ᱟᱨᱠᱤ ᱢᱮᱫ ᱢᱟᱨᱥᱟᱞ ᱰᱟᱦᱟᱨ ᱫᱚᱠᱚ ᱦᱤᱡᱩᱜᱼᱟ, ᱥᱮ ᱠᱟᱹᱴᱤᱡ ᱵᱚᱱ ᱞᱟᱦᱟ ᱦᱤᱡᱩᱜᱼᱟ ᱡᱟᱦᱟᱸ ᱛᱤᱱᱟᱹᱜ ᱢᱮᱱᱟᱜ ᱠᱟᱜ ᱵᱚᱱᱟ ᱚᱱᱟ ᱠᱷᱚᱱ ᱫᱚᱵᱚᱱ ᱟᱹᱰᱤ ᱜᱟᱱ ᱵᱚᱱ ᱞᱟᱦᱟ ᱦᱤᱡᱩᱜᱼᱟ, ᱱᱤᱡᱮᱨᱟᱜ ᱯᱟᱹᱨᱥᱤ ᱛᱮ ᱡᱚᱫᱤ ᱵᱚᱱ ᱚᱞ ᱯᱟᱲᱦᱟᱣ ᱞᱮᱱᱠᱷᱟᱱ ᱡᱮᱴᱟ ᱪᱤᱠᱤ ᱞᱤᱯᱤ ᱵᱚᱱ ᱟᱯᱱᱟᱨ ᱞᱮᱠᱷᱟᱱ
ᱟᱫᱚ ᱜᱚᱢᱠᱮ ᱧᱮᱞ ᱵᱮᱱ ᱱᱮᱛᱟᱨ ᱨᱮᱱ ᱤᱭᱚᱝ ᱡᱮᱱᱟᱨᱮᱥᱚᱱ ᱨᱮᱱ ᱠᱚᱲᱟ ᱠᱩᱲᱤ ᱠᱚᱣᱟᱜ ᱟᱸ ᱵᱟᱨᱮᱛᱮ ᱨᱚ ᱯᱚᱲ ᱞᱮᱱᱠᱷᱟᱱ ᱢᱟᱱᱮ ᱮᱠᱟᱞ ᱜᱮ ᱢᱮᱱᱫᱚ ᱩᱱᱠᱩ ᱢᱟᱱᱮ ᱟᱵᱚ ᱟ ᱱᱚᱣᱟ ᱥᱟᱱᱛᱟᱲ ᱥᱚᱢᱟᱡᱽ ᱢᱮᱱᱫᱚ ᱞᱮᱵᱮᱫ ᱞᱚᱴᱚᱢ ᱨᱮᱭᱟᱜ ᱟᱹᱰᱤ ᱡᱟᱹᱥᱛᱤ ᱠᱚ ᱨᱤᱠᱟᱹᱭᱮᱫᱼᱟ ᱦᱚᱭᱛᱚ ᱢᱤᱫ ᱵᱟᱨ ᱦᱚᱲ ᱢᱮᱱᱟᱜ ᱠᱚᱣᱟ ᱩᱱᱠᱩ ᱠᱚᱦᱚᱸ ᱱᱷᱟᱜ ᱚᱱᱟ ᱥᱮᱫ ᱛᱮᱜᱮ ᱱᱟᱦᱟᱜ ᱠᱚ ᱢᱮᱥᱟ ᱥᱟ ᱥᱟᱱᱟᱜ ᱠᱟᱱᱟ ᱦᱮᱸ, ᱢᱮᱱᱫᱚ ᱦᱳᱭᱛᱚ ᱢᱤᱫ ᱵᱟᱨ ᱦᱚᱲ ᱫᱚ ᱵᱮᱥ ᱞᱟᱹᱜᱤᱫ ᱠᱚ ᱪᱤᱱᱛᱟᱹ ᱵᱷᱟᱵᱽᱱᱟᱭᱟ, ᱢᱮᱱᱠᱷᱟᱱ ᱩᱱᱠᱩᱣᱟᱜ ᱚᱱᱟ ᱚᱱᱟ ᱟᱦ ᱢᱮᱱᱫᱚ ᱱᱤᱛᱚᱜ ᱡᱟᱦᱟᱸ ᱪᱚᱠ ᱪᱮ ᱥᱳᱥᱟᱞ ᱢᱤᱰᱤᱭᱟ ᱨᱮ ᱧᱮᱞᱚᱜ ᱠᱟᱱ ᱢᱮᱱᱫᱚ ᱯᱷᱮᱥᱵᱩᱠ ᱤᱱᱥᱴᱟ ᱟ ᱵᱮᱱ ᱠᱷᱟᱴᱟᱣ ᱞᱮᱠᱷᱟᱱ ᱜᱮ ᱮ ᱩᱱᱠᱩᱣᱟᱜ ᱚᱱᱟ ᱪᱷᱟᱹᱯᱲᱤ ᱜᱤᱨᱤ ᱮᱱᱮᱡ ᱥᱮ ᱚᱱᱠᱟᱱᱟᱜ ᱟᱨ ᱥᱩᱠᱨᱤ ᱞᱮᱠᱟ ᱚᱛ ᱩᱴᱟᱹ ᱥᱮ ᱠᱟᱰᱟ ᱦᱩᱴᱟᱹ ᱚᱱ ᱠᱟᱰᱟ ᱞᱮᱠᱟ ᱞᱚᱥᱚᱫ ᱨᱮ ᱵᱩᱨᱩᱢ ᱠᱟᱱᱟ ᱚᱱᱠᱟᱱᱟᱜ ᱵᱷᱤᱰᱭᱳ ᱧᱮᱞᱚᱜ ᱠᱟᱱᱟ ᱥᱮᱪᱮᱫ?
ᱦᱮᱸ ᱧᱮᱞᱚᱜ ᱠᱟᱱ ᱜᱮᱭᱟ ᱟᱫᱚ ᱚᱱᱟ ᱠᱚ ᱡᱟᱱᱟᱜ ᱪᱮᱫᱟᱜ ᱵᱚᱱ ᱫᱚᱦᱚᱭᱫᱟ ᱚᱱᱟᱜᱮ ᱤᱧ ᱫᱩᱧ ᱤᱭᱟᱹᱟ ᱟᱨᱠᱤ ᱠᱤᱱ ᱡᱮᱢᱱᱤ ᱩᱭᱦᱟᱹᱨ ᱵᱷᱟᱵᱱᱟᱭ ᱟᱹᱭᱠᱟᱹᱜ ᱠᱟᱱᱟ ᱡᱮ ᱪᱮᱫᱟᱜ ᱱᱚᱝᱠᱟ ᱫᱚ ᱦᱩᱭᱩᱜ ᱠᱟᱱ ᱛᱟᱵᱚᱱᱟ, ᱱᱮᱛᱟᱨ ᱥᱤᱠᱷᱱᱟᱹᱛᱟᱱ ᱡᱩᱜᱽ ᱥᱮᱴᱮᱨ ᱠᱟᱛᱮ ᱨᱮᱦᱚᱸ ᱧᱮᱞ ᱠᱚᱢ ᱥᱮ ᱮᱴᱟᱜ ᱪᱷᱟᱹᱛᱤᱠ ᱡᱟᱹᱛᱤ ᱚᱞ ᱯᱟᱲᱦᱟᱣ ᱛᱮᱠᱚ ᱞᱟᱦᱟ ᱪᱟᱞᱟᱜ ᱠᱟᱱᱟ, ᱟᱨ ᱟᱵᱚ ᱫᱚ ᱚᱱᱟ ᱫᱚ ᱵᱟᱝ ᱟᱵᱚ ᱫᱚ ᱚᱱᱟ ᱵᱚᱱ ᱛᱟᱭᱚᱢᱚᱜ ᱠᱟᱱᱟ ᱧᱮᱞᱮᱫ ᱵᱚᱱ ᱵᱮᱥᱤ, ᱡᱟᱦᱟᱸ ᱛᱤᱱᱟᱹᱜ ᱦᱟᱲᱟᱢ ᱵᱤᱫᱟᱹᱞ ᱠᱚ ᱡᱟᱦᱟᱸ ᱠᱚ ᱞᱟᱦᱟ ᱠᱚ ᱛᱟᱦᱮᱸ ᱠᱟᱱ ᱛᱟᱵᱚᱱᱟ, ᱩᱱᱠᱩ ᱠᱷᱚᱱ ᱢᱟ ᱟᱨᱦᱚᱸ ᱵᱚᱱ ᱛᱟᱭᱚᱢᱚᱜ
ᱦᱳᱭ ᱜᱚᱢᱠᱮ ᱚᱱᱟ, ᱚᱱᱟᱛᱤᱧ ᱞᱟᱹᱭᱟ ᱟᱵᱚᱣᱟᱜ ᱱᱚᱣᱟ ᱥᱟᱱᱛᱟᱲ ᱥᱚᱢᱟᱡᱽ ᱫᱚ ᱢᱮᱱᱫᱚ ᱱᱩᱠᱩ ᱟᱵᱚᱨᱮᱱ ᱤᱭᱚᱝ ᱡᱮᱱᱟᱨᱮᱥᱮᱱ ᱨᱮᱱ ᱠᱚᱲᱟ ᱠᱩᱲᱤ ᱠᱚ ᱞᱮᱵᱮᱫ ᱞᱚᱴᱚᱢ ᱨᱮᱭᱟᱜ ᱠᱚ ᱨᱤᱠᱟᱹᱭᱮᱜᱼᱟ᱾
ᱦᱮᱸ ᱟᱫᱚ ᱩᱱᱠᱩ ᱵᱟᱵᱚᱱ ᱨᱤᱠᱟᱹ ᱦᱚᱪᱚᱣᱟᱠᱩ ᱢᱟ ᱚᱱᱟ ᱵᱚᱱ ᱪᱮᱥ ᱦᱮᱸ ᱞᱟᱹᱭ ᱢᱮ᱾
ᱦᱮᱸ ᱜᱚᱝᱠᱮ ᱚᱱᱟ ᱫᱚ ᱢᱤᱫᱴᱤᱡ ᱩᱱᱠᱩᱣᱟᱜ ᱟᱠᱚᱣᱟᱜ ᱢᱚᱱᱮ ᱵᱷᱤᱛᱤᱨ ᱨᱮ ᱡᱩᱫᱤ ᱟᱠᱚ ᱡᱩᱫᱤ ᱢᱚᱱᱮ ᱵᱷᱤᱛᱤᱨ ᱨᱮ ᱚᱱᱟ ᱡᱤᱱᱤᱥ ᱜᱚᱵᱮᱥᱚᱱᱟ ᱠᱟᱛᱮᱫ ᱠᱚ ᱧᱮᱞ ᱠᱮᱭᱟ ᱱᱤᱦᱟᱹᱛᱤ ᱱᱚᱣᱟ ᱡᱤᱱᱤᱥ ᱫᱚ ᱵᱟᱝᱠᱚ ᱚᱱᱟ ᱚᱱᱟ ᱛᱟᱲᱟᱢ ᱰᱟᱦᱟᱨ ᱫᱚ ᱵᱟᱝᱠᱚ ᱥᱟᱵ ᱠᱮᱭᱟ᱾
ᱵᱟᱝ ᱟᱫᱚ ᱱᱚᱰᱮ ᱫᱚ ᱱᱩᱠᱩ ᱫᱚ ᱩᱝᱠᱩ ᱩᱢᱮᱨ ᱛᱚ ᱵᱟᱝ ᱦᱩᱭ ᱠᱟᱱᱟ ᱚᱱᱠᱟᱱᱟᱜ ᱤᱭᱟᱹ ᱤᱭᱟᱹ ᱨᱮᱭᱟᱜ ᱫᱚ, ᱡᱮ ᱚᱱᱟ ᱠᱚ ᱧᱮᱞᱟ ᱥᱮᱠᱚ ᱩᱭᱦᱟᱹᱨ ᱵᱷᱟᱵᱽᱱᱟᱭᱟ ᱪᱤᱱᱛᱟᱹᱭᱟ, ᱤᱱᱟᱹ ᱩᱢᱮᱨ ᱢᱟ ᱵᱟᱹᱱᱩᱜ ᱠᱟᱜ ᱛᱟᱠᱚᱣᱟ, ᱟᱫᱚ ᱚᱱᱟ ᱩᱱᱠᱩ ᱫᱚᱧ ᱟᱹᱠᱤᱞ ᱮᱢᱟ ᱠᱚᱣᱟ ᱟᱹᱛᱤᱞ ᱜᱮᱭᱟᱱ ᱮᱢᱟᱠᱚ ᱥᱤᱠᱷᱱᱟᱹᱛ ᱮᱢᱟᱠᱚ ᱦᱩᱭᱩᱜ ᱛᱟᱵᱚᱱᱟ᱾
ᱦᱳᱭ ᱜᱚᱝᱠᱮ ᱟᱨ ᱱᱮᱛᱟᱨ ᱢᱟ ᱧᱮᱞᱚᱜ ᱠᱟᱱᱟ ᱡᱟᱹᱥᱛᱤ ᱮ ᱢᱮᱱᱫᱚ ᱟᱭᱳᱼᱵᱟᱵᱟᱣᱟᱜ ᱠᱟᱛᱷᱟ ᱵᱟ ᱠᱚ ᱟᱡᱚᱢᱮᱜᱼᱟ ᱦᱩᱭ ᱫᱚ ᱟᱵᱚ ᱠᱚᱣᱟᱜ ᱩᱢᱮᱨ ᱫᱚ ᱱᱟᱸᱜ ᱦᱩᱭ ᱠᱟᱱᱟ ᱥᱮ ᱟᱭᱳᱼᱵᱟᱵᱟᱣᱟᱜ ᱠᱟᱛᱷᱟ ᱞᱮᱠᱟᱛᱮ ᱱᱤᱛᱚᱜ ᱦᱟᱹᱵᱤᱡ ᱛᱮ ᱮ ᱢᱟᱱᱟᱣ ᱵᱟᱛᱟᱣ ᱠᱟᱛᱮᱫ ᱢᱮᱱᱟᱜ ᱵᱚᱱᱟ ᱦᱮᱸᱥᱮ, ᱢᱮᱱᱠᱷᱟᱱ ᱚᱱᱠᱟᱜᱮ ᱡᱩᱫᱤ ᱛᱟᱨ ᱨᱮᱱ ᱦᱮᱸ ᱠᱚᱲᱟ ᱠᱩᱲᱤ ᱠᱚ ᱡᱩᱫᱤ ᱢᱟᱱᱟᱣ ᱵᱟᱛᱟᱣ ᱠᱟᱛᱮᱫ ᱠᱚ ᱛᱟᱲᱟᱢᱟ ᱱᱤᱦᱟᱹᱛᱤ ᱟᱭᱳᱼᱵᱟᱵᱟ ᱫᱚ ᱢᱤᱫᱴᱤᱡ ᱵᱷᱩᱞ ᱰᱟᱦᱟᱨ ᱫᱚ ᱛᱤᱥ ᱦᱚᱸ ᱵᱟᱝᱠᱚ ᱩᱸᱰᱩᱜᱟ ᱡᱟᱛᱮ ᱟᱵᱚ ᱵᱮᱥ ᱰᱟᱦᱟᱨ ᱨᱮ ᱛᱟᱲᱟᱢ ᱫᱟᱲᱮᱭᱟᱜ ᱢᱟᱵᱚᱱ ᱚᱱᱟ ᱰᱟᱦᱟᱨ ᱜᱮᱠᱚ ᱩᱫᱩᱜ ᱟᱵᱚᱱᱟ᱾
ᱦᱮᱸ ᱦᱮᱸ, ᱚᱱᱟ ᱢᱟ ᱠᱟᱛᱷᱟ ᱠᱟᱱ ᱜᱮᱭᱟ᱾
ᱦᱮᱸ ᱟᱫᱚ ᱦᱮᱸ ᱡᱟᱜᱠᱮ ᱦᱳᱭᱛᱚ ᱟᱹᱞᱤᱧ ᱫᱚᱞᱤᱧ ᱢᱮᱱᱟ ᱥᱮᱫᱟᱭ ᱦᱟᱯᱲᱟᱢ ᱠᱚ ᱦᱳᱭᱛᱚ ᱵᱟᱝᱠᱚ ᱪᱟᱹᱠᱨᱤ ᱵᱟᱹᱠᱨᱤ ᱚᱱᱠᱟᱱᱟᱜ ᱢᱤᱫᱴᱤᱡ ᱥᱩ ᱥᱩᱵᱤᱫᱷᱟ ᱵᱟᱝ ᱛᱟᱦᱮᱸ ᱠᱟᱱᱛᱮ ᱱᱤᱭᱟᱹᱛᱤ ᱚᱞ ᱯᱟᱲᱦᱟᱣ ᱨᱮᱱᱟᱜ ᱚᱱᱠᱟᱱᱟᱜ ᱥᱤᱠᱷᱱᱟᱹᱛ ᱵᱟᱝ ᱛᱟᱦᱮᱸ ᱠᱟᱱ ᱛᱟᱠᱚᱣᱟ ᱥᱮ ᱢᱟᱪᱮᱫ ᱫᱚ ᱵᱟᱠᱚ ᱛᱟᱦᱮᱸ ᱠᱟᱱᱛᱮ ᱩᱱᱟᱹᱜ ᱮᱠᱴᱟ ᱵᱟᱝ ᱠᱚ ᱥᱮᱬᱟ ᱫᱟᱲᱮᱭᱟᱠᱟᱜᱼᱟ, ᱟᱨ ᱱᱤᱛᱚᱜ ᱫᱚ ᱱᱷᱟᱜ ᱟᱵᱚᱣᱟᱜ ᱱᱟᱦᱟᱜ ᱡᱩᱜᱽ ᱨᱮᱫᱚ ᱟᱭᱢᱟᱼᱟᱭᱢᱟ ᱢᱟᱪᱮᱫ ᱥᱮ ᱟᱭᱢᱟ ᱨᱚᱠᱚᱢ ᱢᱟᱪᱮᱫ ᱠᱚ ᱢᱮᱱᱟᱜ ᱠᱚᱣᱟ, ᱩᱱᱠᱩ ᱠᱚᱴᱷᱮᱱ ᱠᱟᱹᱡ ᱜᱟᱱ, ᱢᱮᱱᱫᱚ ᱚᱞ ᱯᱟᱲᱦᱟᱣ ᱥᱮ ᱩᱱᱠᱩᱣᱟᱜ ᱠᱟᱛᱷᱟ ᱞᱮᱠᱟᱛᱮ ᱪᱟᱞᱟᱣ ᱞᱮᱱᱠᱷᱟᱱ ᱱᱤᱦᱟᱹᱛᱤ ᱮ ᱢᱤᱫ ᱫᱤᱱ ᱵᱟᱝ ᱢᱤᱫ ᱫᱤᱱ ᱫᱚ ᱦᱟᱜ ᱥᱟᱠᱥᱮᱥ ᱧᱟᱢᱚᱜ ᱜᱮᱭᱟ ᱦᱮᱸ ᱥᱮ ᱵᱟᱝ
ᱦᱮᱸ ᱪᱮᱠᱟ ᱱᱤᱛᱚᱜ ᱫᱚᱵᱚᱱ ᱧᱟᱢ ᱜᱮᱭᱟ ᱪᱮᱫᱟᱜ ᱥᱮ ᱱᱤᱛᱚᱜ ᱫᱚ ᱟᱹᱰᱤ ᱜᱮᱵᱚᱱ ᱥᱤᱠᱷᱱᱟᱹᱛ ᱟᱠᱟᱱᱟ ᱱᱤᱛᱚᱜ ᱫᱚ ᱚᱱᱟ ᱥᱩᱫᱷᱩ ᱥᱤᱠᱷᱱᱟᱹᱛ ᱠᱟᱛᱮᱫ ᱱᱤᱛᱚᱜ ᱫᱚ ᱟᱵᱚ ᱫᱚ ᱪᱟᱹᱠᱨᱤ ᱢᱚᱛᱚ ᱵᱚᱱ ᱧᱟᱢᱟ ᱚᱱᱠᱟᱱ ᱠᱟᱛᱷᱟ ᱫᱚ ᱵᱟᱝ ᱠᱟᱱᱟ᱾ ᱟᱹᱰᱤ ᱨᱚᱠᱚᱢ ᱵᱤᱡᱽᱱᱮᱥ ᱢᱮᱱᱟᱜ-ᱟ ᱵᱮᱵᱥᱟ ᱫᱟᱲᱮᱭᱟᱜ-ᱟ ᱵᱚᱱ ᱥᱮ ᱵᱟᱝ ᱟᱹᱰᱤ ᱨᱚᱠᱚᱢᱟᱜ ᱠᱟᱹᱢᱤ ᱠᱚ ᱢᱮᱱᱟᱜ ᱠᱟᱫᱟ ᱮᱴᱟᱜ ᱠᱟᱹᱢᱤ ᱠᱚ ᱟᱨᱠᱤ ᱠᱳᱢᱯᱟᱱᱤ ᱠᱚᱨᱮ ᱠᱟᱹᱢᱤ ᱠᱚᱨᱮ ᱵᱚᱱ ᱡᱚᱯᱲᱟᱣ ᱫᱟᱲᱮᱭᱟᱜ-ᱟ᱾ ᱡᱚᱛᱚ ᱞᱮᱠᱟᱱᱟᱜ ᱠᱟᱹᱢᱤ ᱢᱮᱱᱟᱜ ᱠᱟᱫᱟ ᱥᱮ ᱛᱮᱦᱤᱧ ᱜᱟᱯᱟ ᱵᱚᱱ ᱧᱮᱞᱮᱫ ᱠᱟᱱ ᱜᱮᱭᱟ ᱡᱮ ᱱᱚᱜ-ᱚᱭ ᱚᱱᱞᱟᱭᱤᱱ ᱡᱩᱜᱽ ᱠᱟᱱᱟ ᱚᱱᱞᱟᱭᱤᱱ ᱛᱮ ᱟᱹᱰᱤ ᱠᱤᱪᱷᱩ ᱟᱨᱠᱤ ᱱᱚᱝᱠᱟ ᱱᱮᱛᱟᱨᱟᱜ ᱢᱟᱱᱮ ᱯᱷᱨᱚᱢ ᱠᱚ ᱯᱮᱨᱮᱡ ᱨᱮᱭᱟᱜ ᱜᱟᱱᱚᱜ-ᱟ ᱚᱱᱟ ᱠᱚ ᱯᱮᱨᱮᱡ ᱠᱟᱛᱮᱫ ᱢᱤᱫᱴᱮᱱ ᱠᱩ ᱢᱟᱱᱮ ᱠᱟᱹᱣᱰᱤ ᱠᱚ ᱟᱹᱜᱩ ᱫᱟᱲᱮᱭᱟᱜ ᱠᱟᱱᱟ᱾
ᱦᱮᱸ ᱜᱚᱢᱠᱮ ᱟᱨ ᱟᱵᱚ ᱡᱮ ᱱᱚᱜ-ᱚᱭ ᱡᱮᱢᱚᱱ ᱵᱤᱡᱽᱱᱮᱥ ᱫᱤᱭᱮ ᱜᱚᱞᱯᱚ ᱞᱮᱠᱷᱟᱱ ᱫᱚ ᱢᱮᱱᱫᱚ ᱦᱩᱰᱤᱧ ᱦᱩᱰᱤᱧ ᱵᱤᱡᱽᱱᱮᱥ ᱠᱷᱚᱱ ᱜᱮ ᱢᱤᱫᱴᱤᱡ ᱞᱟᱹᱴᱩ ᱵᱤᱡᱽᱱᱮᱥ ᱵᱮᱱᱟᱜ-ᱟ ᱥᱮ ᱪᱮᱫ ᱵᱤᱱ ᱞᱟᱹᱭ ᱟ᱾
ᱦᱮᱸ ᱦᱮᱸ ᱱᱤᱭᱟᱹ ᱜᱮᱛᱚ ᱦᱩᱰᱤᱧ ᱠᱷᱚᱱ ᱜᱮ ᱱᱤᱛᱚᱝ ᱫᱚᱢ ᱦᱟᱨᱟᱜ-ᱟ ᱟᱢᱟᱜ ᱞᱟᱹᱴᱩ ᱠᱷᱚᱱ ᱫᱚ ᱵᱟᱢ ᱯᱷᱮᱰᱚᱜ-ᱟ᱾
ᱦᱳᱭ ᱜᱚᱢᱠᱮ ᱚᱱᱟ ᱜᱮᱞᱤᱧ ᱢᱮᱱᱟ ᱦᱳᱭᱛᱳ ᱚᱱᱠᱟᱱᱟᱜ ᱴᱟᱠᱟ ᱯᱚᱭᱥᱟ ᱟᱨᱟᱣ ᱵᱟᱹᱱᱩᱜ ᱛᱟᱵᱚᱱᱟ ᱦᱳᱭᱛᱳ ᱪᱷᱳᱴᱳ ᱠᱷᱟᱴᱳ ᱟᱚᱴᱣᱟᱜ ᱢᱤᱫᱴᱤᱡ ᱢᱮᱱᱫᱚ ᱚᱱᱠᱟᱱᱟᱜ ᱢᱤᱫᱴᱤᱡ ᱯᱟᱱ ᱜᱷᱩᱱᱴᱤ ᱥᱮ ᱞᱟᱹᱰᱩ ᱪᱷᱟᱠᱟᱣ ᱫᱚᱠᱟᱱ ᱥᱮ ᱚᱱᱠᱟᱱᱟᱜ ᱢᱤᱫᱴᱤᱡ ᱦᱩᱰᱤᱧ ᱧᱚᱜ ᱞᱩᱜᱽᱲᱤ ᱞᱟᱯ ᱫᱚᱠᱟᱱ ᱡᱩᱫᱤ ᱵᱮᱱ ᱠᱷᱩᱞᱟᱹᱣ ᱫᱟᱲᱮᱭᱟᱜ-ᱟ᱾ ᱤᱱᱟᱹ ᱠᱷᱚᱱ ᱜᱮ ᱢᱤᱫ ᱫᱤᱱ ᱵᱟᱝ ᱢᱤᱫ ᱫᱤᱱ ᱫᱚ ᱦᱟᱸᱜ ᱞᱟᱹᱴᱩ ᱫᱚᱠᱟᱱ ᱠᱷᱩᱞᱟᱹᱜ ᱛᱟᱵᱮᱱᱟ ᱥᱮ ᱪᱮᱫ ᱵᱮᱱ ᱢᱮᱱᱟ
ᱦᱮᱸ ᱚᱱᱟ ᱫᱚ ᱪᱮᱫᱟᱜ ᱵᱟᱝ
ᱢᱮᱱᱟ ᱡᱟᱛᱮ ᱟᱵᱚ ᱥᱟᱱᱟᱢ ᱥᱟᱱᱛᱟᱲ ᱢᱟᱹᱱᱢᱤ ᱱᱚᱜ-ᱚᱱᱟ ᱠᱚ, ᱦᱮᱸ ᱞᱟᱹᱭ ᱵᱮᱱ
ᱢᱤᱫ ᱫᱷᱟᱣ ᱫᱚ ᱡᱮ ᱵᱟᱝ ᱢᱤᱫ ᱫᱷᱟᱣ ᱫᱚ ᱟᱨᱠᱤ ᱫᱚᱨᱠᱟᱨ ᱵᱟᱹᱱᱩᱜ ᱟᱠᱟᱫᱟ ᱡᱮ ᱢᱤᱫ ᱫᱷᱟᱣ ᱡᱮ ᱞᱟᱹᱴᱩ ᱫᱚᱠᱟᱱᱤᱧ ᱚᱠᱚᱭ ᱡᱮ ᱪᱟ ᱞᱟᱹᱴᱩ ᱞᱟᱹᱴᱩ ᱵᱤᱡᱽᱱᱮᱥᱤᱧ ᱠᱚᱨᱟᱣᱟ ᱚᱱᱠᱟ ᱫᱚ ᱵᱟᱝ ᱠᱟᱱᱟ ᱟᱢ ᱦᱩᱰᱤᱧ ᱧᱚᱜ ᱡᱷᱤᱡ ᱢᱮ ᱤᱱᱟᱹ ᱠᱷᱚᱱ ᱜᱮ ᱟᱢᱟᱜ ᱴᱷᱤᱠᱚᱜ ᱛᱟᱢᱟ ᱵᱟᱨ ᱢᱟᱹᱦᱱᱟᱹ ᱯᱮ ᱢᱟᱹᱦᱱᱟᱹ ᱪᱟᱞᱟᱣ ᱢᱮ ᱚᱱᱠᱟᱛᱮ ᱟᱡ ᱛᱮ ᱜᱮ ᱟᱡ ᱛᱮ ᱜᱮ ᱞᱟᱹᱴᱩᱜ ᱛᱟᱢᱟ᱾
ᱦᱳᱭ ᱱᱤᱦᱟᱹᱛ ᱱᱤᱦᱟᱹᱛ
ᱦᱮ
ᱟᱫᱟ ᱜᱚᱢᱠᱮ ᱚᱱᱠᱟᱜᱮ ᱦᱳᱭᱛᱳ ᱱᱤᱛᱚᱜ ᱦᱟᱹᱵᱤᱡ ᱛᱮ ᱟᱵᱚ ᱠᱚᱨᱮᱱ ᱥᱟᱱᱟᱢ ᱥᱟᱱᱛᱟᱲ ᱦᱚᱯᱚᱱ ᱠᱚ ᱵᱩᱡᱽ ᱫᱟᱨᱟᱢ ᱥᱮ ᱱᱚᱣᱟ ᱮᱯ ᱛᱟᱞᱟᱛᱮ ᱜᱚᱞᱯᱷᱚ ᱠᱟᱛᱮ ᱟᱹᱞᱤᱧ ᱞᱤᱧ ᱵᱩᱡᱽ ᱫᱟᱲᱮᱭᱟᱜ ᱠᱟᱱᱟ᱾ ᱡᱮ ᱟᱭᱢᱟ ᱦᱚᱲᱜᱮ ᱢᱤᱫ ᱟᱵᱚ ᱱᱚᱣᱟ ᱥᱟᱱᱛᱟᱲ ᱥᱚᱢᱟᱡᱽ ᱞᱟᱦᱟ ᱥᱮᱫ ᱤᱫᱤ ᱨᱮᱱᱟᱜ ᱟᱹᱰᱤ ᱟᱹᱰᱤ ᱟᱭᱢᱟ ᱦᱚᱲ ᱠᱚ ᱨᱤᱠᱟᱹᱭᱮᱫ-ᱟ ᱢᱮᱱᱠᱷᱟᱱ ᱚᱱᱠᱟ ᱠᱤᱪᱷᱩ ᱢᱮᱱᱟᱜ ᱠᱚᱣᱟ ᱟᱵᱚ ᱱᱚᱣᱟ ᱥᱟᱱᱛᱟᱲ ᱥᱚᱢᱟᱡᱽ ᱢᱮᱱᱫᱚ ᱞᱮᱵᱮᱫ ᱞᱚᱴᱚᱢ ᱨᱮᱭᱟᱜ, ᱠᱚ ᱨᱤᱠᱟᱹᱭᱮᱫ-ᱟ ᱢᱮᱱᱠᱷᱟᱱ ᱚᱱᱟ ᱞᱮᱵᱮᱫ ᱞᱚᱴᱚᱢ ᱵᱟᱵᱚᱱ ᱨᱤᱠᱟᱹ ᱦᱚᱪᱚ ᱟᱠᱚᱣᱟ ᱟᱵᱚ ᱡᱟᱦᱟᱸ ᱵᱮᱥ ᱰᱟᱦᱟᱨ ᱵᱚᱱ ᱥᱟᱵ ᱥᱟᱵᱮᱫ ᱥᱮ ᱥᱟᱯᱟᱵ ᱵᱚᱱ ᱪᱟᱞᱟᱜ ᱠᱟᱱᱟ ᱚᱱᱟ ᱰᱟᱦᱟᱨ ᱛᱮᱜᱮ ᱥᱟᱱᱟᱢ ᱥᱟᱱᱛᱟᱲ ᱵᱚᱭᱦᱟ ᱢᱤᱥᱤ ᱵᱚᱱ ᱤᱫᱤ ᱠᱚᱣᱟ ᱥᱮ ᱪᱮᱫ ᱵᱮᱱ ᱞᱟᱹᱭ ᱟ᱾
ᱦᱮᱸ ᱦᱮᱸ ᱵᱟᱝ ᱠᱟᱹᱴᱤᱡ ᱥᱤᱠᱷᱱᱟᱹᱛ ᱵᱚᱱ ᱮᱢᱟ ᱟᱠᱚ ᱠᱷᱟᱱ ᱜᱮ ᱟᱠᱚ ᱛᱮᱜᱮ ᱚᱱᱟ ᱰᱟᱦᱟᱨ ᱠᱷᱚᱱ ᱠᱚ ᱥᱟᱦᱟᱜ-ᱟ᱾ ᱟᱡᱛᱮᱜᱮ ᱥᱟᱦᱟᱜ ᱦᱩᱭᱩᱜ ᱛᱟᱭᱟ ᱵᱟᱹᱭ ᱵᱟᱹᱭᱛᱮ ᱡᱮ ᱥᱤᱠᱷᱱᱟᱹᱛ ᱨᱮᱭ ᱦᱤᱡᱩᱜ-ᱟ ᱵᱟᱝ ᱛᱚᱠᱷᱚᱱ ᱚᱱᱟ ᱟᱭ ᱥᱤᱠᱷᱱᱟᱹᱛ ᱧᱟᱢ ᱞᱮᱠᱷᱟᱱ ᱜᱮ ᱚᱱᱟ ᱟᱡ ᱛᱮᱜᱮ ᱚᱱᱟ ᱰᱟᱦᱟᱨ ᱠᱷᱚᱱ ᱥᱟᱦᱟᱣ ᱦᱩᱭᱩᱜ ᱛᱟᱭᱟ᱾ ᱢᱟᱱᱮ ᱟᱡ ᱛᱮᱜᱮ ᱢᱮᱱᱟ ᱱᱤᱭᱟᱹ ᱰᱟᱦᱟᱨ ᱫᱚ ᱵᱟᱹᱲᱤᱡ ᱜᱮᱭᱟ᱾
ᱦᱮᱸ ᱡᱟᱦᱟᱸ ᱛᱤᱱᱟᱹᱜ ᱩᱰᱟᱹᱝ ᱜᱮ ᱚᱞ ᱯᱟᱲᱦᱟᱣ ᱥᱮ ᱡᱟᱦᱟᱸ ᱛᱤᱱᱟᱹᱜ ᱩᱰᱟᱹᱝ ᱜᱮ ᱵᱟᱲᱟᱭ ᱢᱮᱱᱟᱜ ᱡᱟᱜᱮ ᱦᱩᱰᱤᱧ ᱵᱟᱹᱵᱩ ᱛᱮᱠᱚ ᱵᱮᱥ ᱥᱟᱦᱤ ᱡᱩᱦᱤ ᱥᱮ ᱵᱮᱥ ᱵᱩᱫᱽᱫᱷᱤ ᱮᱢᱟ ᱠᱚ ᱨᱮᱭᱟᱜ ᱨᱤᱠᱟᱹᱭ ᱢᱟᱵᱚᱱ ᱥᱮ ᱪᱮᱫ?
ᱦᱮᱸ ᱡᱚᱛᱚ ᱦᱚᱲ ᱫᱚ ᱱᱤᱭᱟᱹ ᱫᱚᱵᱚᱱ ᱨᱤᱠᱟᱹᱭᱟ ᱡᱚᱛᱚ ᱦᱚᱲ ᱫᱚᱵᱚᱱ ᱵᱩᱡᱷᱟᱹᱣ ᱠᱚᱣᱟ ᱡᱮ ᱥᱤᱠᱷᱱᱟᱹᱛ ᱟᱸᱜᱚᱪ ᱠᱮᱴᱮᱡ ᱠᱟᱱᱟ ᱱᱚᱝᱠᱟ ᱡᱱᱮ ᱵᱟᱵᱚᱱ ᱠ ᱱᱚᱝᱠᱟ ᱛᱮᱫᱚ ᱟᱵᱚᱣᱟᱜ ᱥᱚᱢᱟᱡᱽ ᱵᱟᱹᱲᱤᱡᱚᱜ ᱠᱟᱱᱟ᱾ ᱟᱵᱚ ᱢᱟᱱᱮ ᱵᱟᱹᱲᱤᱡ ᱢᱮᱫ ᱛᱮᱠᱚ ᱧᱮᱞᱮᱫ ᱠᱚ ᱵᱚᱱᱟ ᱡᱟᱦᱟᱸᱭ ᱠᱚᱜᱮ᱾
ᱦᱳᱭ ᱜᱚᱢᱠᱮ ᱟᱨ ᱜᱚᱢᱠᱮ ᱢᱮᱱ ᱮᱫᱟᱞᱤᱧ ᱡᱟᱜᱮ ᱟᱹᱰᱤ ᱟᱭᱢᱟ ᱜᱮᱞᱟᱝ ᱨᱚᱯᱚᱲᱮᱱᱟ ᱟᱞᱟᱝᱼᱟᱜ ᱴᱟᱭᱤᱢ ᱱᱟᱦᱟᱜ ᱯᱨᱟᱭ ᱪᱟᱵᱟ ᱦᱮᱡ ᱮᱱᱟ ᱟᱨ ᱟᱵᱤᱱ ᱥᱟᱞᱟᱜ ᱜᱚᱞᱯᱚ ᱠᱟᱛᱮᱫ ᱟᱹᱰᱤ ᱱᱟᱯᱟᱭ ᱞᱤᱧ ᱵᱩᱡᱟᱹᱣ ᱠᱮᱫᱟ ᱦᱮᱸ᱾ ᱟᱨ ᱱᱤᱦᱟᱹᱛ ᱡᱩᱫᱤ ᱟᱨᱚ ᱡᱩᱫᱤ ᱟᱞᱟᱝ ᱫᱚᱥᱨᱟ ᱨᱮ ᱡᱩᱫᱤ ᱜᱚᱞᱯᱚ ᱨᱮᱭᱟᱜ ᱢᱮᱱᱟᱜ ᱠᱷᱟᱱ ᱫᱚ ᱱᱤᱦᱟᱹᱛᱤ ᱜᱮ ᱨᱚᱯᱚᱲ ᱦᱩᱭᱩᱜᱼᱟ ᱥᱮ ᱪᱮᱫ ᱵᱮᱱ ᱞᱟᱹᱭᱟ?
ᱦᱮᱸ ᱟᱫᱚ ᱱᱤᱛᱚᱜ ᱫᱚ ᱠᱟᱹᱴᱤᱡ ᱞᱤᱧ ᱛᱩᱯᱩ ᱵᱟᱲᱟ ᱞᱮᱱ ᱜᱮ ᱟᱫᱚ ᱛᱩᱯᱩ ᱯᱚᱨ ᱦᱟᱸᱜ ᱛᱟᱦᱚᱞᱮ ᱨᱚᱯᱚᱲ ᱦᱩᱭᱩᱜᱼᱟ᱾ ᱠᱟᱹᱴᱤᱡ ᱵᱚᱪᱝᱜᱮ ᱦᱳᱣᱟᱴᱥᱮᱯ ᱨᱮᱜᱮ ᱢᱮᱥᱮᱡᱽ ᱪᱮᱠ ᱛᱟᱞᱤᱧ ᱵᱮᱱ ᱦᱟᱜ᱾
ᱟᱪᱪᱷᱟ ᱟᱪᱪᱷᱟ ᱦᱳᱭ ᱢᱟ ᱴᱷᱤᱠ ᱜᱮᱭᱟ ᱢᱟ ᱛᱟᱦᱚᱞᱮ ᱜᱚᱢᱠᱮ ᱡᱚᱦᱟᱨ ᱜᱮ ᱦᱮᱸ᱾
ᱦᱮᱸ ᱦᱮᱸ ᱡᱚᱦᱟᱨ ᱜᱮ ᱾